ᱦᱟᱞᱳ
ᱦᱮᱸ ᱜᱚᱝᱠᱮ ᱡᱚᱦᱟᱨ, ᱜᱮ ᱦᱮᱸ ᱡᱚᱦᱟᱨ ᱜᱮ, ᱨᱚᱲ ᱠᱚᱵᱤᱱ ᱟᱸᱡᱚᱢ ᱧᱟᱢ ᱮᱟᱛᱚ?
ᱦᱮᱸ ᱟᱸᱡᱚᱢᱚᱜ ᱠᱟᱱᱟ, ᱟᱹᱵᱤᱱ ᱵᱤᱱ ᱟᱸᱡᱚᱢᱮᱜᱼᱟ
ᱦᱮᱸᱻ ᱟᱡᱚᱢᱚᱠ ᱠᱟᱱ ᱜᱮᱭᱟ ᱪᱮᱫ ᱠᱚᱵᱤᱱ ᱪᱤᱠᱟᱹ ᱵᱟᱲᱟᱭ
ᱪᱤᱠᱟᱹᱫᱚ ᱱᱤᱛᱚᱜ ᱫᱚ, ᱱᱚᱣᱟ ᱚᱲᱟᱜ ᱠᱚᱨᱮᱜ ᱜᱮ, ᱱᱤᱛᱚᱜ ᱫᱟᱜ ᱡᱟᱹᱯᱩᱫ ᱫᱤᱱ ᱛᱚ ᱨᱚᱦᱚᱭ ᱵᱟᱲᱟ ᱠᱚ ᱦᱩᱭᱩᱜ ᱠᱟᱱᱟ᱾
ᱦᱚᱸ ᱦᱮᱸ ᱜᱚᱝᱠᱮ ᱛᱟᱦᱚᱞᱮ ᱢᱤᱫᱴᱟᱝ ᱴᱚᱯᱤᱠ ᱵᱟᱨᱮ ᱛᱮᱞᱟᱝ ᱜᱚᱞᱯᱦᱚ ᱞᱮᱜᱮ,
ᱞᱮ ᱜᱚᱝᱠᱮ ᱟᱯᱮ ᱚᱱᱛᱮ ᱫᱚ ᱱᱚᱝᱠᱟ ᱪᱮᱫ ᱫᱟᱨᱮ ᱠᱚ ᱵᱮᱥᱤ ᱢᱮᱱᱟᱜᱼᱟ? ᱡᱮᱢᱚᱱ ᱛᱟᱞᱮ ᱫᱟᱨᱮ ᱠᱚ ᱱᱮᱛᱟᱨ ᱫᱚ ᱛᱟᱨᱮ ᱵᱤᱞᱤ ᱜᱮᱭᱟ ᱛᱚ ᱵᱮᱥᱤ
ᱦᱩᱸᱻ ᱦᱚᱸ ᱱᱮᱛᱟᱨ ᱢᱟ ᱟᱞᱮ ᱥᱮᱫ ᱫᱚ ᱛᱟᱞᱮ ᱡᱟᱹᱥᱛᱤ ᱨᱮᱢᱟ ᱩᱞ, ᱠᱟᱱᱴᱷᱟᱲ, ᱠᱩᱫ, ᱢᱟᱱᱮ ᱡᱷᱚᱛᱚ ᱞᱮᱠᱟᱱᱟᱜ ᱜᱮ ᱵᱤᱞᱤᱜᱼᱟ ᱟᱨ ᱟᱢᱵᱟᱵᱚᱛᱤ ᱨᱮᱫᱚ ᱦᱮᱸᱥᱮ ᱟᱫᱚ ᱱᱮᱛᱟᱨ ᱢᱟ ᱡᱚᱢ ᱤᱭᱟᱹ ᱦᱩᱭ ᱠᱟᱱᱟ ᱢᱟᱱᱮ ᱡᱚᱢ ᱴᱨᱟᱭ ᱵᱷᱟᱜᱤ ᱜᱮ ᱡᱚᱢ ᱦᱩᱭ ᱟᱠᱟᱱᱟ ᱟᱢᱵᱟᱛᱤ ᱠᱚᱨᱮ ᱫᱚ, ᱠᱚᱱᱴᱷᱟᱲ ᱠᱚ ᱠᱷᱟᱹᱡᱟᱹᱲᱤ, ᱠᱚ ᱟᱨ ᱚᱱᱟ ᱠᱟ ᱠᱩᱫ ᱵᱤᱞᱤ, ᱩᱞ ᱵᱤᱞᱤ, ᱴᱟᱨᱟᱭ ᱞᱮᱠᱟ ᱜᱮ ᱡᱚᱢ ᱦᱩᱭ ᱠᱟᱱᱟ ᱟᱨᱠᱤ ᱵᱤᱥᱤᱼᱟ ᱟᱨ ᱱᱤᱛᱚᱜ ᱢᱟ ᱧᱮᱞᱚᱜ ᱠᱟᱱ ᱱᱤᱛᱚᱜ ᱫᱚ ᱠᱟᱱ ᱛᱟᱞᱮ ᱜᱮ ᱵᱤᱥᱤ ᱱᱮᱜᱽ ᱵᱤᱞᱤᱜ ᱠᱟᱱᱟ, ᱟᱨᱠᱤ ᱛᱟᱞᱮ ᱵᱤᱞᱤ ᱥᱤᱡᱤᱱ ᱢᱟ ᱦᱮᱡ ᱮᱱ ᱦᱳᱭᱥᱮ ᱛᱟᱞᱦᱮ ᱛᱟᱞᱮ ᱠᱚᱜᱮ ᱵᱤᱞᱤᱜ ᱠᱟᱱᱟ᱾ ᱟᱨ ᱛᱮᱨᱤᱞ ᱠᱚᱢᱟ ᱡᱚ ᱠᱟᱱ ᱵᱤᱨ ᱠᱚᱨᱮ, ᱢᱟᱱᱮ ᱩᱱᱟᱹᱜ ᱠᱚᱜᱮ ᱛᱚ ᱱᱤᱛᱚᱜ ᱫᱚ ᱵᱟᱢ ᱵᱤᱞᱤᱜᱼᱟ ᱛᱚ, ᱢᱟᱱᱮ ᱟᱨ ᱮᱠ ᱫᱩ ᱢᱟᱥ ᱯᱚᱨᱮ ᱵᱮᱤᱜᱼᱟ᱾ ᱚᱱᱠᱟ ᱢᱟᱱᱮ ᱱᱤᱛᱚᱜ ᱫᱚ ᱟᱨᱠᱤ? ᱩᱱᱟᱸᱜ ᱴᱟᱜᱽ ᱫᱚ ᱟᱹᱨᱤ ᱵᱤᱞᱤᱜᱼᱟ᱾
ᱦᱮᱸ ᱞᱮ ᱜᱚᱝᱠᱮ ᱟᱯᱮ ᱚᱱᱛᱮ ᱫᱚ ᱛᱟᱞᱮ ᱵᱤᱞᱤ ᱢᱮᱱᱟᱜ ᱜᱮᱭᱟ?
ᱦᱮᱸ ᱦᱮᱸ ᱛᱟᱞᱮ ᱵᱮᱞᱤ ᱢᱮᱱᱟᱜ ᱜᱮᱭᱟ᱾ ᱛᱟᱞᱮ ᱢᱟᱝ
ᱛᱟᱦᱞᱮ ᱜᱚᱝᱠᱮ ᱟᱯᱮ
ᱡᱚ ᱢᱟᱱᱮ ᱵᱤᱞᱤᱭᱟ ᱠᱟᱱᱟᱱ ᱜᱮᱭᱟ ᱟᱨᱠᱤᱮ ᱛᱟᱞᱮ ᱚᱱᱟ ᱤᱭᱟᱹ ᱵᱮᱨᱮᱞ ᱛᱟᱞᱮ ᱦᱚᱸᱞᱮ ᱡᱚᱢ ᱵᱟᱲᱟ ᱠᱟᱛᱮ ᱡᱟᱦᱟᱸ ᱥᱤᱛᱩᱝ ᱫᱤᱱ ᱵᱚᱱ ᱡᱚᱢ ᱢᱟᱱᱮ ᱡᱚ ᱵᱟᱲᱟ ᱠᱟᱛᱮ ᱠᱤᱪᱷᱩ ᱦᱟᱨᱟ ᱠᱟᱛᱮᱫ ᱡᱟᱦᱟᱸ ᱵᱦᱤ ᱛᱤᱨᱮ ᱯᱮᱭᱟ ᱥᱟᱸᱥ ᱮᱢᱚᱜ ᱦᱩᱭ ᱚᱱᱟ ᱡᱚᱢ ᱵᱟᱲᱟ ᱦᱩᱭᱱᱟ᱾ ᱱᱤᱛᱳᱜ ᱢᱟ ᱛᱟᱦᱞᱮ ᱵᱤᱞᱤ ᱥᱤᱡᱤᱱ ᱦᱮᱡᱽ ᱮᱱᱟ ᱡᱚᱢ ᱦᱮᱸ ᱞᱟᱹᱭ ᱵᱤᱱ?
ᱟᱯᱮ ᱚᱱᱛᱮ ᱢᱟᱱᱮ ᱡᱟᱦᱟᱸ ᱵᱚ ᱛᱟᱞᱮ ᱛᱟᱞᱮ ᱢᱟᱱᱮ ᱱᱚ ᱱᱚᱝᱠᱟ ᱛᱤᱱᱟᱹᱜ ᱨᱚᱠᱚᱢ ᱠᱮᱛᱮᱜ ᱯᱮ ᱡᱚᱢ ᱛᱟᱦᱮᱸᱱ?
ᱟᱞᱮ ᱥᱮᱫ ᱫᱚ ᱱᱚᱛᱮ ᱫᱚ ᱯᱨᱟᱭ ᱟᱹᱰᱤ ᱨᱚᱠᱚᱢ ᱠᱟᱛᱮ ᱜᱮᱞᱮ ᱡᱚᱢ ᱜᱮᱭᱟ᱾ ᱡᱮᱢᱚᱱ ᱟᱵᱤᱱ ᱟᱞ ᱱᱚᱝᱠᱟ ᱛᱟᱦᱮ ᱟᱞᱮ ᱞᱮ ᱦᱟᱞᱟᱲᱝ ᱟᱜᱩᱭᱟ ᱯᱳᱭᱞᱳ ᱠᱷᱚᱱ ᱜᱮᱞᱤᱧ ᱞᱟᱹᱭ ᱟᱵᱤᱱ ᱱᱚᱝᱠᱟ ᱛᱟᱞᱮ ᱥᱮᱛᱟᱜ ᱵᱮᱲᱟᱞ ᱦᱟᱞᱟᱝ ᱢᱟᱱᱮ ᱛᱟᱦᱮᱱᱟ ᱛᱟᱞᱮ ᱫᱟᱨᱮ ᱦᱮᱸ ᱥᱮᱛᱟᱜ ᱨᱮ ᱦᱟᱞᱟᱝ ᱜᱩ ᱪᱟᱞᱟᱜ ᱦᱩᱭᱩᱜᱼᱟ ᱢᱟᱱᱮ ᱟᱨᱚ ᱠᱚ ᱞᱮᱭᱟ ᱪᱮᱫ ᱦᱮᱸᱫᱮ ᱛᱟᱦᱮ ᱢᱟ ᱟᱹᱰᱤ ᱟᱹᱰᱤ ᱪᱮᱦᱨᱟ ᱥᱤᱵᱤᱞᱟ ᱦᱳᱭᱥᱮ, ᱟᱫᱚ ᱛᱟᱦᱚᱞᱮ ᱚᱱᱟ ᱞᱮ ᱦᱟᱞᱟᱝ ᱜᱩ ᱠᱮᱫ ᱜᱮ ᱛᱟᱦᱞᱮ ᱛᱟᱨᱯᱚᱨᱮ ᱫᱤᱱ ᱞᱮ ᱫᱚᱦᱚᱭᱟ ᱢᱟᱱᱮ ᱢᱤᱫᱽ ᱫᱤᱱ ᱞᱮ ᱫᱚᱦᱚ ᱠᱮᱫ ᱜᱮ ᱛᱟᱯᱚᱨ ᱚᱱᱟ ᱡᱟᱦᱟᱸ ᱵᱟᱡᱟᱨ ᱨᱮ ᱧᱟᱢᱚᱜᱼᱟ ᱚᱱᱟ ᱛᱟᱞᱮ ᱜᱷᱟᱥᱟᱣᱟ ᱟᱨᱠᱤ ᱚᱱᱟ ᱥᱤᱲᱤ ᱞᱮᱠᱟᱱᱟᱜ ᱛᱟᱞᱮ ᱚᱱᱟᱞᱮ ᱚᱱᱟ ᱚᱱᱟ ᱛᱟᱦᱮᱱ ᱜᱮᱭᱟ ᱟᱞᱮᱥᱮᱫ ᱫᱚ ᱱᱚᱛᱮ ᱫᱚ ᱵᱤᱥᱤ ᱜᱮ ᱚᱱᱮ ᱢᱳᱲ ᱠᱚᱨᱮ ᱦᱚᱸ ᱧᱟᱢᱚᱜᱼᱟ ᱛᱟᱦᱚᱞᱮ ᱚᱱᱟ ᱛᱮᱞᱮ ᱜᱷᱟᱥᱟᱵᱟᱣᱟᱫ ᱛᱟᱞᱮ ᱚᱱᱟ ᱠᱟᱹᱴᱤᱡ ᱞᱮ ᱞᱚᱞᱚᱭᱟ ᱢᱟᱱᱮ ᱛᱟᱞᱮ ᱠᱟᱹᱴᱤᱡ ᱤᱭᱟᱹ ᱪᱩᱞᱦᱟᱹ ᱠᱚᱨᱮᱞ ᱞᱮ ᱥᱮᱠᱟᱣ ᱞᱚᱞᱚᱭᱟ ᱛᱟᱯᱚᱨ ᱫᱟᱺᱜ ᱛᱮ ᱠᱟᱹᱴᱤᱡ ᱞᱮ ᱜᱟᱥᱟᱣᱟ ᱦᱳᱭᱥᱮ ᱚᱱᱟ ᱠᱷᱤᱨ ᱛᱮᱞᱮ ᱩᱰᱩᱠ-ᱟ ᱛᱯᱚᱨᱮ ᱝ ᱚᱱᱠᱟ ᱠᱷᱤᱨ ᱠᱚ ᱩᱰᱩᱠ ᱵᱟᱲᱟ ᱠᱟᱛᱮᱫ ᱪᱮᱞᱟᱝ ᱠᱚᱨᱮ ᱞᱮ ᱞᱚᱞᱚᱭᱟ ᱞᱚᱞᱚ ᱵᱟᱞᱟ ᱠᱟᱛᱮ ᱟᱫᱚ ᱢᱟᱱᱮ ᱞᱚᱞᱚ ᱵᱟᱲᱟ ᱠᱟᱛᱮᱜ ᱟᱫᱚ ᱚᱱᱟ ᱫᱚ ᱦᱩᱭᱱᱟ ᱟᱨᱠᱤ ᱟᱫᱚ ᱮ ᱟᱞᱮ ᱥᱮᱫ ᱫᱚ ᱵᱤᱥᱤ ᱚᱱᱟ ᱯᱚᱠᱚᱲᱟ ᱡᱟᱦᱟᱸ ᱯᱚᱠᱚᱲᱤ ᱵᱚᱱ ᱢᱮᱛᱟᱜ ᱠᱟᱱ ᱚᱱᱠᱟ ᱠᱟᱛᱮᱫ ᱜᱮ ᱵᱤᱥᱤ ᱠᱚ ᱡᱚᱢᱟ ᱯᱚᱠᱚᱲᱤ? ᱟᱨ ᱯᱤᱴᱷᱟᱹ ᱦᱟᱱᱟ ᱱᱟᱣᱟ ᱢᱟᱱᱮ ᱟᱹᱰᱤ ᱨᱚᱠᱚᱢ ᱠᱟᱛ ᱜᱮᱠᱚ ᱡᱚᱢ ᱜᱮᱭᱟ ᱟᱞᱮ ᱥᱮᱫ ᱫᱚ ᱱᱚᱛᱮ ᱫᱚ ᱟᱨ ᱟᱞᱮ ᱥᱮᱫ ᱢᱟ ᱱᱚᱛᱮ ᱵᱤᱞᱤ ᱛᱟᱞᱮ ᱦᱚᱸ ᱢᱟᱱᱮ ᱮᱠᱮᱱ ᱵᱤᱱᱟᱹ ᱤᱭᱟᱹ ᱛᱮᱦᱚᱸ ᱠᱚ ᱡᱚᱢ ᱜᱮᱭᱟ ᱟᱞᱮ ᱥᱫ ᱫᱚ ᱨᱟᱯᱟᱜ ᱠᱟᱛᱮᱫ ᱦᱚᱸ ᱠᱚ ᱡᱚᱢᱟ ᱛᱟᱞᱮ ᱮᱢᱱᱤ ᱤᱭᱟᱹ ᱠᱟᱛᱮᱫ ᱦᱚᱸᱠᱚ ᱡᱚᱢ ᱜᱮᱭᱟ
ᱛᱚ ᱜᱚᱝᱠᱮ ᱡᱟᱦᱟᱸ ᱯᱚᱠᱳᱲᱤ ᱵᱮᱱ ᱞᱟᱹᱭ ᱠᱮᱫᱟ ᱚᱱᱟ ᱫᱚ ᱢᱟᱱᱮ ᱪᱮᱫ ᱞᱮᱠᱟ ᱠᱟᱛᱮᱫ ᱯᱮ ᱵᱮᱱᱟᱣ ᱛᱟᱦᱮᱸᱫ
ᱚᱱᱟ ᱫᱚ ᱮᱠᱪᱩᱭᱮᱞᱤ ᱢᱟᱱᱮ ᱚᱱᱟ ᱡᱟᱦᱟᱸ ᱤᱭᱟᱹ ᱚᱱᱟ ᱛᱟᱞᱮ ᱛᱟᱞᱮ ᱚᱱᱟ ᱠᱷᱤᱨ ᱛᱮᱜ ᱡᱟᱦᱟᱸ ᱞᱚᱞᱚ ᱠᱟᱛᱮᱜ ᱚᱱᱟ ᱫᱚ ᱟᱫᱚ ᱢᱟᱱᱮ ᱚᱱᱟ ᱤᱭᱟᱹ ᱢᱚᱭᱫᱟ ᱠᱤᱱᱵᱟ ᱡᱟᱦᱟᱱᱟᱜ ᱥᱟᱛᱮᱜ ᱤᱭᱟᱹ ᱢᱮᱥᱟᱭ ᱦᱩᱭᱩᱜᱼᱟ ᱦᱳᱭᱥᱮ ᱟᱴᱟ ᱠᱤᱢᱵᱟ ᱚᱱᱟ ᱫᱚᱠᱟᱱ ᱠᱚᱨᱮ ᱧᱟᱢᱚᱜᱼᱟ ᱦᱳᱭ ᱟᱹᱜᱩ ᱠᱤᱨᱤᱧ ᱟᱹᱜᱩ ᱠᱟᱛᱮᱜ ᱚᱱᱟ ᱥᱟᱛᱮ ᱢᱟᱱᱮ ᱥᱤ ᱛᱤ ᱢᱮᱥᱟᱭ ᱦᱩᱭᱩᱜᱼᱟ ᱛᱟᱦᱚᱞᱮ ᱟᱫᱚ ᱚᱱᱮ ᱚᱱᱟ ᱡᱟᱦᱟᱸ ᱵᱚᱱ ᱯᱩᱠᱲᱤ ᱵᱚᱱ ᱡᱩᱛ ᱦᱳᱭ ᱚᱱᱠᱟᱜ ᱜᱮ ᱡᱩᱛ ᱦᱩᱭᱩᱜᱼᱟ ᱟᱨ ᱥᱩᱱᱩᱢ ᱥᱩᱱᱩᱢ ᱥᱩᱱᱩᱢ ᱞᱚᱞᱚ ᱠᱟᱛᱮ ᱛᱟᱦᱚᱞᱮ ᱟᱫᱚ ᱚᱱᱟᱨᱮ ᱚᱱᱮ ᱚᱱᱟ ᱯᱚᱠᱳᱲᱤ ᱡᱟᱦᱟᱸ ᱞᱮᱠᱟ ᱵᱚᱱ ᱟᱲᱟᱜᱟ ᱦᱳᱭ ᱚᱱᱠᱟ ᱟᱲᱟᱜ ᱞᱮᱠᱷᱟᱱ ᱜᱮ ᱟᱫᱚ ᱪᱷᱟ ᱪᱷᱟᱠᱟᱣ ᱞᱮᱠᱷᱟᱱ ᱜᱮ ᱵᱮᱥ ᱦᱩᱭᱱᱟ
ᱚ
ᱟᱫᱚ ᱢᱟᱱᱮ ᱵᱮᱥᱤ ᱦᱚᱸ ᱫᱚᱦᱚ ᱚᱪᱚ ᱵᱟᱝ ᱜᱚᱜᱼᱟ ᱵᱟ ᱠᱷᱟᱱ ᱚᱱᱟ ᱦᱟᱲᱦᱟᱫ ᱜᱮ ᱵᱩᱡᱷᱟᱹᱜᱼᱟ ᱟᱨᱠᱤ ᱵᱤᱥᱤ ᱞᱚᱞᱚ ᱦᱚᱪᱚᱞ
ᱟᱪᱪᱷᱟ ᱟᱪᱪᱷᱟ ᱢᱟᱱᱮ ᱢᱤᱰᱤᱭᱟᱢ ᱱᱚᱝᱠᱟ ᱤᱭᱟᱹ ᱠᱟᱛᱮ ᱤᱭᱟᱹᱭ ᱦᱩᱭᱩᱜᱼᱟ ᱛᱟᱭ
ᱦᱮᱸ ᱦᱮᱸ ᱢᱟᱱᱮ ᱠᱤᱪᱷᱩ ᱠᱷᱟᱱ ᱜᱮ ᱦᱩᱭᱩᱜᱼᱟ ᱚᱴᱳᱢᱮᱴᱤᱠ ᱢᱟᱱᱮ ᱤᱭᱟᱹ ᱛᱟᱞᱮ ᱛᱟᱞᱮ ᱢᱟᱵᱚᱱ ᱤᱭᱟᱹ ᱠᱟᱜ ᱠᱟᱱ ᱞᱟᱦᱟ ᱨᱮᱜᱮ ᱚᱱᱟ ᱚᱱᱟ ᱢᱟᱵᱚᱱ ᱤᱥᱤᱱ ᱴᱷᱤᱠ ᱠᱟᱜ ᱠᱟᱱ ᱛᱟᱦᱚᱞᱮ ᱚᱱᱟ ᱟᱴᱟ ᱛᱮᱫ ᱜᱮ ᱚᱱᱮ ᱚᱱᱟ ᱚᱱᱟ ᱛᱮᱫ ᱜᱮ ᱤᱭᱟᱹ ᱞᱮᱠᱷᱟᱱ ᱜᱮ ᱦᱩᱭᱩ ᱠᱟᱱᱟ ᱟᱨᱠᱤ ᱢᱟᱱᱮ ᱥᱮᱯ
ᱟᱞᱮᱥᱮᱫ ᱫᱚ ᱚᱱᱠᱟ ᱵᱟᱹᱱᱩᱜ ᱟᱛᱚ ᱛᱟᱞᱮ ᱫᱟᱨᱮ ᱠᱚ ᱟᱫᱚ ᱢᱮᱱᱟᱜ ᱫᱚ ᱢᱮ ᱱᱚᱝᱠᱟ ᱵᱟᱡᱟᱨ ᱠᱚᱨᱮ ᱠᱚ ᱠᱤᱨᱤᱧ ᱵᱟᱲᱟ ᱦᱩᱭ ᱠᱟᱱᱟ
ᱚ ᱟᱪᱪᱷᱟ ᱟᱪᱪᱷᱟ
ᱫᱚ ᱵᱟᱝ ᱡᱚᱢ ᱦᱩᱭ ᱠᱟᱱᱟ ᱱᱚᱝᱠᱟ ᱛᱟᱞᱮ ᱨᱮᱱᱟᱜ ᱡᱟᱦᱟᱸ ᱯᱤᱴᱷᱟᱹ ᱡᱟᱦᱟᱸ ᱥᱩᱱᱩᱢ ᱯᱤᱴᱷᱟᱹ ᱵᱟᱵᱚᱱ ᱵᱮᱱᱟᱣ ᱛᱟᱦᱮᱸᱫ
ᱦᱮᱸ ᱦᱮᱸ
ᱱᱚᱜᱼᱚ ᱚᱱᱠᱟ ᱚᱱᱠᱟ ᱠᱟᱛᱮ ᱦᱚᱸ ᱡᱚᱢ ᱵᱟᱲᱟ ᱦᱩᱭ ᱠᱟᱱᱟ ᱟᱨ ᱢᱤᱫᱴᱟᱱ ᱡᱟᱦᱟᱸ ᱛᱟᱣᱟ ᱨᱮᱵᱚᱱ ᱵᱮᱱᱟᱣ ᱛᱟᱦᱮᱸᱫ ᱯᱤᱴᱷᱟᱹ ᱠᱚ
ᱦᱩᱸ
ᱦᱮᱸ ᱚᱱᱟ ᱠᱟᱛᱮᱜ ᱦᱚᱸ ᱡᱚᱢ ᱵᱟᱲᱟ ᱦᱩᱭ ᱠᱟᱱᱟ ᱟᱨ ᱜᱚᱢᱠᱮ ᱞᱟᱹᱭ ᱫᱟᱞᱤᱧ ᱟᱯᱮᱥᱮᱫ ᱚᱱᱛᱮ ᱡᱟᱦᱟᱸ ᱛᱟᱞᱮ ᱯᱤᱴᱷᱟᱹ ᱡᱮ ᱚᱱᱟ ᱢᱤᱫᱴᱟᱝ ᱚᱱᱮ ᱪᱮᱫ ᱵᱟᱦᱟ ᱵᱟᱵᱚᱱ ᱢᱮᱛᱟᱜᱼᱟ ᱠᱩᱞᱦᱤ ᱠᱚᱨᱮ ᱛᱟᱦᱮᱱ ᱫᱚ ᱚᱱᱟ ᱡᱮᱞᱮᱧ ᱡᱮᱞᱮᱧ ᱥᱟᱠᱟᱢ ᱦᱟᱸᱜ
ᱡᱮᱞᱮᱧ ᱡᱮᱞᱮᱧ ᱥᱟᱠᱟᱢ ᱵᱚᱞᱛᱮ ᱚ ᱚᱱᱮ ᱤᱭᱟᱹ ᱪᱮᱫ ᱠᱚ ᱞᱟᱹᱭᱟ ᱛᱚᱣᱟ ᱥᱟᱠᱟᱢ ᱡᱟᱦᱟᱸ ᱠᱚ
ᱦᱮᱸ ᱦᱮᱸ ᱦᱮᱸ ᱢᱟᱱᱮ ᱚᱱᱟᱨᱮ ᱚᱱᱟᱨᱮ ᱢᱟᱱᱮ ᱚᱱᱟ ᱨᱮᱦᱚᱸ ᱠᱚ ᱯᱤᱴᱷᱟᱹᱭ ᱛᱟᱦᱮᱸᱫ ᱟᱯᱮ ᱯᱮ ᱚᱱᱛᱮ ᱯᱮ ᱯᱤᱴᱷᱟᱹᱭ ᱛᱟᱦᱮᱸᱫ ᱥᱮ?
ᱦᱮᱸ ᱦᱮᱸ ᱦᱮᱸ ᱚᱱᱟ ᱨᱮᱢᱟ ᱚᱱᱟ ᱨᱮᱢᱟ ᱯᱤᱴᱷᱟᱹ ᱟᱹᱰᱤᱵᱟᱨ ᱡᱚᱢ ᱵᱟᱲᱟ ᱦᱩᱭ ᱠᱟᱱᱟ ᱚᱱᱟ ᱨᱮᱞᱮ ᱯᱤᱴᱷᱟᱹᱭᱟ ᱛᱟᱯᱚ ᱯᱚᱨᱮ ᱦᱟᱱᱮ ᱰᱩᱢᱵᱩᱜ ᱠᱟᱛᱮᱫ ᱞᱮ ᱯᱤᱴᱷᱟᱹᱭᱟ ᱢᱟᱱᱮ ᱟᱹᱰᱤ ᱨᱚᱠᱚᱢ ᱠᱟᱛᱮ ᱜᱮ ᱜᱟᱱᱚᱜᱼᱟ ᱟᱨᱠᱤ᱾
ᱚᱱᱟ ᱦᱚᱸ ᱟᱹᱰᱤ ᱥᱤᱵᱤᱞ ᱜᱮᱭᱟ ᱵᱮᱱᱟᱣ ᱵᱟᱲᱟ ᱦᱩᱭ ᱠᱟᱱᱟ ᱦᱩᱸ᱾
ᱦᱮᱸ ᱚᱱᱠᱟ ᱠᱟᱛᱮ ᱢᱟ ᱡᱚᱢ ᱵᱟᱲᱟ ᱦᱩᱭᱩᱠᱟᱱ ᱟᱫᱚ ᱢᱟᱱᱮ ᱟᱹᱭᱩᱵ ᱫᱚ ᱢᱟᱱᱮ ᱚᱱᱟ ᱫᱚ ᱥᱮᱛᱟᱜ ᱵᱮᱲᱟ ᱵᱤᱥᱤ ᱠᱚ ᱡᱩᱛᱟ ᱚᱱᱠᱟ ᱤᱭᱟᱹ ᱨᱮᱫᱚ ᱚᱱᱟ ᱛᱚᱣᱟ ᱥᱟᱠᱟᱢ ᱨᱮ ᱯᱤᱴᱷᱟᱹ ᱠᱟᱛᱮ ᱫᱚ ᱚᱱᱟ ᱛᱟᱯᱚᱨᱮ ᱰᱩᱸᱵᱩᱜ ᱚᱱᱟ ᱠᱚᱫᱚ ᱥᱮᱛᱟᱜ ᱵᱮᱲᱟ ᱞᱮ ᱡᱩᱛᱟ ᱟᱨ ᱟᱹᱭᱩᱵ ᱵᱮᱲᱟ ᱡᱩᱫᱤ ᱡᱚᱢ ᱥᱟᱱᱟ ᱞᱮᱠᱷᱟᱱ ᱫᱚ ᱛᱟᱦᱚᱞᱮ ᱟᱫᱚ ᱚᱱᱮ ᱚᱱᱟ ᱯᱚᱠᱳᱲᱤ ᱞᱮᱠᱟᱞᱮ ᱪᱷᱟᱠᱟᱣᱟ᱾ ᱚᱱᱟ ᱵᱷᱟᱜᱮ ᱵᱩᱡᱷᱟᱹᱜᱼᱟ ᱟᱨᱠᱤ ᱟᱹᱭᱩᱵ ᱵᱮᱲᱟ ᱫᱚ᱾
ᱦᱮᱸ ᱟᱨ ᱱᱚᱝᱠᱟ ᱡᱟᱹᱯᱩᱫ ᱫᱤᱱ ᱦᱚᱸ ᱟᱹᱰᱤ ᱵᱮᱥ ᱵᱩᱡᱩᱜᱼᱟ ᱚᱱᱟ ᱫᱚ ᱡᱚᱢ᱾
ᱦᱮᱸ ᱱᱮᱛᱟᱨ ᱢᱟ ᱵᱚᱨᱥᱟ ᱠᱟᱞ ᱯᱟᱲᱟᱣ ᱟᱠᱟᱱ ᱟᱫᱚ ᱩᱱᱛᱮ ᱫᱚ ᱨᱚᱦᱚᱭ ᱠᱚᱫᱚ ᱵᱚᱱ ᱪᱟᱵᱟᱭᱟ ᱛᱟᱦᱚᱞᱮ ᱟᱫᱚ ᱦᱮᱲᱦᱮᱫ ᱥᱤᱡᱤᱱ ᱫᱚ ᱚᱱᱟ ᱫᱚ ᱢᱟᱱᱮ ᱟᱫᱚ ᱯᱨᱟᱭ ᱢᱟᱱᱮ ᱵᱤᱞᱤᱜ-ᱟ ᱟᱫᱚ ᱵᱮᱥᱤᱨ ᱵᱷᱟᱜᱽ᱾
ᱛᱟᱦᱞᱮ ᱜᱚᱝᱠᱮ ᱱᱚᱜᱼᱚᱭ ᱛᱚ ᱱᱤᱛᱳᱜ ᱱᱚᱝᱠᱟ ᱱᱚᱝᱠᱟ ᱪᱮᱫ ᱱᱚᱝᱠᱟ ᱯᱚᱨᱚᱵᱽ ᱠᱚ ᱢᱮᱱᱟᱜ ᱛᱟᱯᱮᱭᱟ ᱱᱚᱜᱼᱚᱭ ᱡᱮ ᱦᱤᱡᱩᱜ ᱠᱟᱱᱟ,
ᱟᱞᱮ ᱥᱮᱫ ᱫᱚ ᱱᱤᱛᱚᱜ ᱫᱚ, ᱱᱚᱝ ᱠᱟ ᱧᱮᱞ ᱜᱟᱱᱚᱜ ᱞᱮᱱᱠᱷᱟᱱ ᱛᱟᱦᱚᱞᱮ ᱱᱮᱛᱟᱨ ᱫᱚ ᱤᱭᱟᱹ ᱯᱚᱨᱚᱵᱽ ᱠᱚ ᱵᱚᱞᱛᱮ ᱫᱚ ᱱᱤᱛᱚᱜ ᱫᱚ, ᱠᱟᱨᱟᱢ, ᱥᱚᱨᱦᱟᱭ ᱚᱱᱟ ᱠᱚᱜᱮ ᱦᱤᱡᱩᱜ ᱠᱟᱱᱟ ᱛᱚ ᱦᱮᱸ᱾
ᱛᱚᱵᱮ ᱜᱚᱢᱠᱮ ᱱᱚᱝᱠᱟ ᱟᱯᱮ ᱡᱟᱦᱟᱸᱭ ᱯᱮ ᱠᱟᱨᱟᱢᱚᱜ ᱛᱟᱦᱮᱸᱫ ᱱᱚᱝᱠᱟ ᱱᱮᱰᱟ ᱠᱟᱨᱟᱢ ᱥᱮ ᱰᱟᱠ ᱠᱟᱨᱟᱢ ᱱᱚᱝᱠᱟ ᱠᱟᱱ ᱯᱮᱭᱟ ᱪᱮᱫ
ᱟᱞᱮᱭᱟᱜ ᱫᱚ ᱱᱮᱰᱟ ᱠᱟᱨᱟᱢ ᱜᱮ ᱠᱟᱱᱟ ᱡᱟᱦᱟᱸ ᱚᱱᱮ ᱤᱭᱟᱹᱨᱮ ᱢᱟᱱᱮ ᱞᱚᱠᱠᱷᱤ ᱯᱩᱡᱟᱹ ᱡᱟᱦᱟᱸ ᱦᱳᱭᱳᱜ, ᱚᱱᱮ ᱫᱮᱠᱳ ᱠᱚᱣᱟᱜ ᱟᱨᱠᱤ, ᱛᱟᱦᱚᱞᱮ ᱚᱱᱟ ᱚᱱᱟ ᱩᱱ ᱥᱚᱢᱚᱭ ᱜᱮ ᱦᱩᱭᱩᱜᱼᱟ, ᱢᱟᱱᱮ ᱚᱱᱟ ᱫᱚᱥᱟᱨ ᱛᱮᱥᱟᱨ ᱥᱮᱫ ᱜᱮᱞᱮ ᱟᱨᱟᱢᱵᱚᱭᱟ ᱢᱟᱱᱮ᱾ ᱢᱟᱱᱮ ᱚᱱᱟ ᱞᱟᱦᱟ ᱠᱷᱚᱱᱜᱮ ᱢᱟᱱᱮ ᱚᱱᱟ ᱞᱚᱠᱠᱷᱤ ᱯᱩᱡᱟᱹ ᱤᱭᱟᱹ ᱠᱷᱚᱱᱜᱮ ᱢᱟᱱᱮ ᱟᱞᱮ ᱥᱮᱫ ᱫᱚ ᱚᱱᱠᱟ ᱡᱟᱣᱟ ᱠᱚ ᱦᱟᱹᱨᱟ ᱟᱨᱠᱤ᱾
ᱦᱮᱸ ᱦᱮᱸ ᱦᱮᱸ
ᱛᱟᱦᱞᱮ ᱡᱟᱣᱟ ᱠᱚ ᱦᱟᱹᱨ ᱠᱮᱫ ᱜᱮ ᱛᱟᱞᱮ ᱯᱮ ᱫᱤᱱ ᱨᱮᱱᱟᱜ ᱠᱚ ᱫᱚᱦᱚᱭᱟ ᱱᱮᱛᱟᱨ ᱢᱟ ᱧᱮᱞᱚᱜ ᱠᱟᱱ ᱢᱟᱱᱮ, ᱡᱟᱦᱟᱸᱭ ᱢᱟᱹᱭ ᱛᱟᱠᱚ ᱩᱱᱠᱩ ᱫᱚ ᱨᱮᱸᱜᱮᱡ ᱛᱮ ᱩᱯᱟᱹᱥ ᱠᱟᱛᱮ ᱠᱚ ᱛᱟᱦᱮᱱᱟ ᱥᱮ ᱛᱟᱦᱞᱮ ᱟᱫᱚ ᱱᱮᱛᱟᱨ ᱢᱟ ᱟᱫᱚ ᱛᱟᱦᱚᱞᱮ ᱚᱱᱟ ᱠᱷᱟᱹᱛᱤᱨ ᱚᱱᱟ ᱞᱟᱦᱟ ᱛᱮᱢᱟ ᱢᱚᱬᱮ ᱫᱤᱱ ᱛᱟᱦᱮᱸ ᱠᱟᱱ᱾ ᱛᱟᱦᱞᱮ ᱱᱮᱛᱟᱨ ᱫᱚᱠᱚ ᱯᱮ ᱫᱤᱱ ᱠᱟᱫᱟ᱾ ᱛᱟᱦᱚᱞᱮ ᱚᱱᱮ ᱚᱱᱠᱟ ᱚᱱᱠᱟ ᱤᱭᱟᱹ ᱠᱟᱛᱮ ᱤᱭᱟᱹ ᱵᱟᱲᱟ ᱠᱟᱛᱮ ᱚᱱᱟ ᱡᱟᱣᱟ ᱠᱚ ᱫᱚᱦᱚ ᱠᱮᱫ ᱜᱮ ᱛᱟᱦᱞᱮ᱾ ᱯᱚᱛᱮ ᱫᱤᱱ ᱡᱟᱣᱟ ᱡᱟᱜᱟᱭ ᱟᱹᱭᱩᱵ ᱵᱮᱲᱟ ᱠᱚ ᱪᱟᱞᱟᱜᱼᱟ᱾ ᱛᱟᱯᱚᱨᱮ ᱚᱱᱠᱟ ᱡᱟᱣᱟ ᱡᱟᱜᱟ ᱪᱟᱞᱟᱣ ᱠᱟᱛᱮ ᱛᱟᱯᱚᱨᱮ ᱛᱟᱨ ᱤᱭᱟᱹ ᱫᱚ ᱢᱟᱱᱮ ᱠᱚᱲᱟ ᱜᱤᱫᱽᱨᱟᱹ ᱠᱚᱫᱚ ᱟᱫᱚ ᱛᱟᱦᱞᱮ ᱚᱱᱟ ᱠᱟᱨᱟᱢ ᱡᱮ ᱫᱤᱱ ᱛᱟᱵᱚᱱ ᱛᱟᱦᱞᱮ ᱩᱱ ᱦᱤᱞᱳᱜ ᱫᱚ ᱚᱱᱟ, ᱤᱭᱟᱹ ᱰᱟᱹᱨ ᱠᱚ ᱯᱟᱸᱡᱟᱭᱟ ᱠᱟᱨᱟᱢ ᱰᱟᱹᱨ ᱡᱟᱦᱟᱸ ᱪᱟᱸᱜᱲᱟ ᱰᱟᱹᱨ ᱠᱚ ᱢᱮᱛᱟᱜ ᱠᱟᱱ ᱠᱟᱨᱟᱢ ᱨᱮᱱᱟᱜ᱾ ᱠᱟᱨᱟᱢ ᱫᱟᱨᱮ ᱨᱮᱱᱟᱜ ᱟᱨᱠᱤ ᱛᱟᱦᱞᱮ ᱚᱱᱟ ᱰᱟᱹᱨ ᱠᱚ ᱯᱟᱸᱡᱟ ᱩᱰᱩᱠᱟᱞᱮ ᱟᱞᱮ ᱫᱚ ᱛᱟᱦᱞᱮ ᱵᱤᱨ ᱠᱚ ᱚᱸᱰᱮ ᱡᱟᱦᱟᱸ ᱞᱮ ᱧᱟᱢᱟ ᱛᱟᱦᱞᱮ ᱡᱷᱚᱛᱚ ᱦᱚᱲ ᱛᱮᱞᱮ, ᱤᱭᱟᱹ ᱧᱮᱞᱟ ᱤᱭᱟᱹᱞᱮ ᱛᱟᱯᱚᱨᱮ ᱚᱱᱟᱞᱮ ᱧᱮᱞ ᱠᱮᱫ ᱜᱮ ᱛᱟᱯᱚᱨᱮ ᱟᱫᱚ ᱢᱟᱱᱮ ᱚᱱᱠᱟ ᱤᱭᱟᱹ ᱚᱸᱰᱮ ᱚᱱᱟ ᱥᱩᱨ ᱥᱩᱯᱩᱨ ᱠᱚᱨᱮᱜ ᱯᱩᱨᱟᱹ ᱞᱮ ᱢᱟᱜ ᱥᱟᱯᱟ ᱠᱮᱜ ᱜᱮ᱾ ᱛᱟᱦᱞᱮ ᱞᱮ ᱦᱮᱡ ᱱᱟ ᱛᱟᱦᱞᱮ ᱟᱫᱚ ᱢᱟᱱᱮ ᱡᱮ ᱦᱤᱞᱳᱜ ᱠᱟᱨᱟᱢ, ᱠᱟᱨᱟᱢ ᱦᱤᱞᱳᱜ ᱫᱚ ᱛᱟᱦᱞᱮ ᱢᱟᱹᱭ ᱛᱟᱠᱚ ᱫᱚ ᱚᱱᱟ ᱯᱚᱭᱨᱟᱱᱤ ᱡᱟᱦᱟᱸ ᱠᱚᱠᱚ ᱢᱮᱛᱟᱜ ᱠᱟᱱ ᱫᱤᱠᱩ ᱛᱮᱫᱚ ᱯᱚᱫᱽᱫᱚ ᱵᱟᱦᱟ ᱛᱟᱦᱞᱮ ᱚᱱᱟ ᱠᱚ ᱥᱤᱫ ᱟᱹᱜᱩᱭᱟ ᱛᱟᱦᱞᱮ ᱟᱞᱮ ᱞᱮ ᱡᱩᱛ ᱟᱠᱚᱣᱟ ᱢᱟᱱᱮ ᱚᱱᱟ ᱚᱱᱟ ᱤᱭᱟᱹᱛᱮ ᱚᱱᱟ ᱡᱟᱦᱟᱸ ᱠᱟᱨᱟᱢ ᱛᱷᱟᱱ ᱴᱷᱮᱱ ᱛᱟᱦᱮᱱᱟ ᱟᱨᱠᱤ᱾ ᱛᱟᱦᱚᱞᱮ ᱚᱱᱟ ᱠᱚ ᱥᱟᱡᱟᱣ ᱦᱟᱛᱟᱲᱟ ᱛᱟᱦᱞᱮ, ᱚᱱᱠᱟ ᱚᱱᱠᱟᱛᱮ ᱟᱹᱭᱩᱵᱚᱜᱼᱟ ᱟᱨᱠᱤ᱾ ᱠᱚ ᱥᱟᱯᱟ ᱵᱟᱲᱟ ᱠᱟᱛᱮᱜ ᱜᱮ, ᱛᱟᱦᱞᱮ ᱟᱫᱚ ᱚᱱᱟ ᱠᱚ ᱥᱟᱡᱟᱣ ᱵᱟᱲᱟ ᱠᱟᱛᱮ ᱫᱚ ᱠᱟᱨᱟᱢ ᱰᱟᱹᱨ ᱠᱚ ᱵᱮᱲᱟ ᱟᱹᱜᱩ ᱠᱟᱛᱮᱫ ᱛᱟᱦᱚᱞᱮ ᱟᱞᱮ ᱫᱚᱞᱮ ᱪᱟᱞᱟᱜᱼᱟ ᱚᱱᱟ ᱠᱟᱨᱟᱢ ᱰᱟᱹᱨ ᱟᱹᱜᱩ ᱢᱟᱱᱮ ᱟᱨ ᱩᱱᱠᱩ ᱫᱚ ᱢᱟᱹᱭ ᱛᱟᱠᱚ ᱫᱚ ᱚᱱᱮ ᱡᱟᱣᱟ ᱟᱹᱜᱩ ᱠᱟᱛᱮᱫ ᱜᱮᱞᱮ ᱪᱟᱞᱟᱜᱼᱟ ᱛᱟᱦᱚᱞᱮ ᱚᱸᱰᱮ ᱱᱚᱝᱠᱟ ᱠᱟᱨᱟᱢ ᱰᱟᱹᱨ ᱢᱟᱜ ᱟᱹᱜᱩ ᱠᱟᱛᱮᱫ ᱛᱟᱦᱚᱞᱮ ᱱᱚᱝᱠᱟ ᱠᱟᱨᱟᱢ ᱫᱚᱱ ᱱᱟᱜ ᱤᱭᱟᱹ ᱛᱟᱦᱚᱞᱮ ᱚᱱᱟ ᱫᱚᱱ ᱫᱚᱱ ᱛᱮᱜᱮᱞᱮ ᱪᱟᱞᱟᱜᱼᱟ ᱠᱟᱨᱟᱢ ᱰᱟᱹᱨ ᱟᱹᱜᱩ ᱦᱚᱸ ᱟᱨ ᱫᱚᱱ ᱫᱚᱢ ᱛᱮᱜᱮ ᱦᱤᱡᱩᱜᱼᱟ ᱠᱟᱨᱟᱢ ᱰᱟᱹᱨ ᱟᱹᱜᱩ ᱥᱩᱢᱟᱹᱡ ᱦᱚᱸ ᱛᱟᱦᱞᱮ ᱚᱱᱟ ᱠᱚᱞᱮ ᱟᱹᱜᱩ ᱠᱮᱫ ᱜᱮ ᱛᱟᱦᱚᱞᱮ ᱚᱸᱰᱮ ᱚᱸᱰᱮ ᱯᱩᱡᱟᱹ ᱵᱟᱥᱟ ᱦᱳᱭᱳᱜᱼᱟ ᱟᱫᱚ ᱟᱞᱮ ᱥᱮᱫ ᱫᱚ ᱤᱭᱟᱹ ᱚᱱᱮ ᱡᱟᱦᱟᱸ ᱵᱚᱱ ᱢᱮᱛᱟᱜ ᱠᱟᱱ ᱤᱭᱟᱹ ᱩᱸ ᱦᱤᱲᱤᱧ ᱠᱮᱜᱟ ᱞᱤᱧ ᱚᱱᱟ ᱚᱱᱟ ᱠᱚ ᱦᱩᱭ ᱵᱟᱲᱟ ᱠᱟᱛᱮ ᱟᱫᱚ ᱟᱞᱮ ᱥᱮᱫ ᱫᱚ ᱚᱱᱮ ᱦᱮᱸ ᱵᱤᱱᱛᱤ ᱦᱳᱭ ᱦᱳᱭ ᱦᱳᱭ ᱠᱟᱨᱟᱢ ᱵᱤᱱᱛᱤ ᱦᱩᱭᱱᱟ ᱛᱟᱦᱞᱮ ᱟᱭᱩᱵ ᱵᱮᱲᱟ ᱚᱱᱟ ᱠᱚ ᱪᱩᱠᱟᱹᱣᱱᱟ ᱠᱟᱨᱟᱢ ᱵᱤᱱᱛᱤ ᱠᱚ ᱢᱟᱹᱭ ᱠᱚ ᱡᱟᱦᱟᱸ ᱠᱚ ᱟᱹᱜᱩᱭᱟ ᱛᱚᱣᱟ ᱠᱚ ᱤᱭᱟᱹ ᱠᱚ ᱚᱱᱟ ᱠᱚ ᱢᱤᱫᱴᱮᱱ ᱟᱠᱚ ᱛᱟᱞᱮ ᱠᱷᱟᱱ ᱚᱱᱟ ᱠᱚᱠᱚ ᱯᱩᱡᱟᱹᱭᱟ᱾ ᱚᱱᱟ ᱨᱮᱱᱟᱜ ᱵᱷᱳᱜᱽ ᱞᱮ ᱡᱩᱛᱟ ᱛᱟᱦᱚᱞᱮ ᱚᱱᱟ ᱵᱷᱳᱜᱽ ᱠᱚ ᱡᱚᱢ ᱵᱟᱲᱟ ᱠᱟᱛᱮᱫ ᱛᱟᱦᱚᱞᱮ ᱟᱫᱚ ᱟᱞᱮ ᱥᱮᱫ ᱫᱚ ᱢᱟᱱᱮ ᱠᱟᱨᱟᱢ ᱫᱚᱱ ᱠᱚᱠᱚ ᱦᱤᱡᱩᱜᱼᱟ ᱟᱫᱚ ᱤᱱ ᱛᱮᱜᱮ ᱦᱮᱸᱥᱮ ᱠᱟᱨᱟᱢ ᱫᱚᱱ ᱠᱚᱠᱚ ᱦᱤᱡᱩᱜᱼᱟ ᱢᱟᱱᱮ ᱠᱟᱨᱟᱢ ᱫᱚᱱ ᱠᱚᱫᱚᱞᱮ ᱟᱹᱜᱩ ᱠᱚᱜᱮᱭᱟ ᱟᱨᱠᱤ ᱟᱨ ᱥᱤᱨᱯ ᱯᱟ ᱠᱚᱫᱚ ᱫᱚᱦᱚ ᱵᱟᱲᱟᱭ ᱜᱮᱭᱟᱞᱮ ᱛᱟᱦᱚᱞᱮ ᱰᱷᱮᱨ ᱜᱮᱠᱚ ᱦᱤᱡᱩᱜᱼᱟ ᱟᱞᱮ ᱥᱮᱫ ᱱᱚᱛᱮ ᱫᱚ ᱟᱨ ᱟᱞᱮ ᱠᱚ ᱛᱟᱯᱚᱨᱮ ᱚᱱᱠᱟ ᱠᱟᱨᱟᱢ ᱠᱚ ᱫᱚᱱ ᱵᱟᱲᱟ ᱠᱟᱛᱮᱫ ᱛᱟᱦᱚᱞᱮ ᱟᱫᱚ ᱟᱞᱮ ᱴᱷᱮᱱ ᱢᱟ ᱱᱚᱛᱮ ᱫᱚ ᱢᱟ ᱠᱟᱨᱟᱢ ᱨᱮᱜᱮ ᱵᱚᱞ ᱠᱷᱮᱞ ᱞᱮ ᱫᱚᱦᱚ ᱟᱠᱟᱫᱟ ᱟᱨᱠᱤ ᱛᱟᱦᱚᱞᱮ ᱚᱱᱟ ᱠᱟᱨᱟᱢ ᱠᱚ ᱫᱚᱱ ᱵᱟᱲᱟ ᱠᱟᱛᱮ ᱡᱟᱦᱟᱸ ᱠᱚ ᱵᱷᱟᱥᱟᱣ ᱦᱚᱴᱚ ᱠᱟᱜᱼᱟ ᱵᱷᱟᱥᱟᱣ ᱠᱟᱛᱮᱫ ᱦᱮᱡ ᱠᱟᱛᱮᱫ ᱦᱚᱸ ᱟᱨᱚ ᱠᱚ ᱢᱟᱱᱮ ᱠᱟᱨᱟᱢ ᱫᱚ ᱫᱚᱱ ᱫᱚ ᱪᱟᱞᱟᱜ ᱜᱮᱭᱟ ᱟᱞᱮ ᱥᱮᱫ ᱫᱚ ᱮ ᱠᱟᱨᱟᱢ ᱠᱚ ᱫᱚᱱ ᱵᱟᱲᱟ ᱠᱮᱫᱟ ᱢᱟᱡᱟᱱ ᱛᱟᱦᱚᱞᱮ ᱢᱟᱸᱡᱟᱱ ᱵᱮᱲᱟ ᱫᱚ ᱟᱫᱚ ᱛᱩᱯᱩ ᱵᱟᱲᱟ ᱠᱟᱛᱮ ᱡᱚᱢ ᱵᱟᱲᱟ ᱠᱟᱛᱮ ᱡᱚᱛᱚ ᱤᱭᱟᱹ ᱚᱱᱟ ᱜᱚᱰᱟ ᱥᱮᱫ ᱠᱚ ᱪᱟᱞᱟᱜᱼᱟ ᱛᱚᱠᱷᱚᱱ ᱫᱚ ᱢᱟᱱᱮ ᱡᱮ ᱦᱤᱞᱳᱜ ᱠᱟᱨᱟᱢ ᱢᱟᱱᱮ ᱤᱭᱟᱹ ᱠᱟᱨᱟᱢ ᱫᱚᱱ ᱦᱤᱞᱳᱜ ᱩᱱ ᱦᱤᱞᱳ ᱫᱚ ᱟᱞᱮ ᱫᱚ ᱟᱞᱮ ᱴᱷᱮᱱ ᱱᱚᱰᱮ ᱛᱟᱦᱚᱞᱮ ᱢᱳᱚᱴᱟᱢᱩᱴᱤ ᱵᱷᱟᱜᱤ ᱜᱮ
ᱦᱚᱸ
ᱦᱩᱭᱩᱜᱼᱟ ᱟᱯᱮ ᱥᱮᱫ ᱵᱤᱱ ᱞᱟᱹᱭ ᱞᱮᱠᱷᱟᱱ ᱟᱹᱵᱤᱱ ᱥᱮᱫ ᱵᱤᱱ ᱞᱟᱹᱭ ᱞᱮᱠᱷᱟᱱ ᱛᱟᱦᱚᱞᱮ ᱪᱮᱫ ᱞᱮᱠᱟ ᱠᱟᱨᱟᱢ ᱫᱚᱯᱮ ᱢᱟᱱᱟᱣᱟ ᱟᱯᱮ ᱫᱚ
ᱟᱞᱮ ᱱᱚᱱᱛᱮ ᱦᱚᱸ ᱡᱟᱦᱟᱸ ᱠᱟᱨᱟᱢᱟ ᱚᱱᱟ ᱫᱚ ᱢᱚᱬᱮ ᱫᱤᱱ ᱨᱮᱱᱟᱜ ᱡᱟᱦᱟᱸᱭ ᱦᱟᱹᱨ ᱟᱠᱚ ᱢᱚᱬᱮ ᱫᱤᱱ ᱨᱮᱱᱟᱜ ᱫᱚᱠᱚ ᱦᱟᱹᱨᱟ
ᱦᱮᱸ ᱦᱩᱸ
ᱟᱨ ᱡᱟᱦᱟᱸᱭ ᱠᱚ ᱡᱟᱦᱟᱸᱭ ᱠᱚ ᱢᱮᱥᱟᱜ ᱛᱮᱱᱟᱜ ᱡᱩᱚᱫᱤ ᱱᱚᱝᱠᱟ ᱢᱮᱱᱟᱜ ᱛᱟᱠᱚᱣᱟ ᱩᱱᱠᱩ ᱫᱚ ᱯᱮ ᱫᱤᱱ ᱨᱮᱠᱚ ᱢᱮᱥᱟᱜ ᱛᱟᱦᱮᱸᱫ ᱛᱟᱨᱯᱚᱨᱮ ᱢᱮᱥᱟ ᱠᱟᱛᱮᱫ ᱢᱮᱥᱟ ᱠᱟᱛᱮᱫ ᱡᱟᱦᱟᱸ ᱡᱮ ᱚᱱᱟ ᱫᱚ ᱢᱮᱥᱟᱜ ᱛᱟᱦᱮᱸ ᱠᱚ ᱥᱮᱛᱟᱜ ᱨᱮ ᱡᱟᱦᱟᱸ ᱯᱮ ᱫᱤᱱ ᱥᱮ ᱵᱟᱨ ᱫᱤᱱ ᱞᱟᱦᱟ ᱠᱟᱨᱟᱢ ᱩᱱᱠᱩ ᱫᱚ ᱡᱟᱦᱟᱸᱭ ᱠᱚ ᱢᱮᱥᱟᱜ ᱛᱟᱦᱮᱱ ᱩᱱᱠᱩ ᱫᱚ ᱥᱮ ᱜᱚᱲᱚ ᱜᱚᱲᱚ ᱟᱠᱚ ᱣᱟᱠᱚ ᱥᱟᱯᱷᱟ ᱠᱚ ᱚᱱᱟ ᱠᱚᱨᱮ ᱡᱟᱦᱟᱸ ᱠᱚᱨᱮ ᱠᱟᱨᱟᱢ ᱦᱩᱭᱩᱜᱼᱟ ᱮᱱᱛᱮᱫ ᱚᱱᱟ ᱠᱚᱨᱮ ᱨᱮ ᱛᱩᱯᱩ ᱠᱚ ᱟᱫᱚ ᱢᱤᱫ ᱥᱟᱶ ᱛᱮᱜᱮ
ᱦᱩᱸ
ᱛᱟᱯᱚᱨᱮ ᱱᱚᱝᱠᱟ ᱡᱟᱦᱟᱸ ᱞᱮᱠᱟ ᱵᱮᱱ ᱞᱟᱹᱭ ᱠᱮᱫᱟ ᱟᱵᱮᱱ ᱱᱚᱝᱠᱟ ᱯᱨᱚᱛᱤᱫᱤᱱ ᱜᱮ ᱱᱚᱝᱠᱟ ᱡᱟᱣᱟ ᱡᱟᱭᱜᱟ ᱠᱚ ᱪᱟᱞᱟᱜ ᱛᱟᱦᱮᱸᱫ ᱚᱱᱠᱟ ᱜᱮ ᱚᱱᱠᱟ ᱜᱮ ᱟᱨ ᱡᱟᱦᱟᱸ ᱱᱚᱝᱠᱟ ᱡᱮ ᱦᱤᱞᱳᱜ ᱥᱟᱹᱨᱫᱤ ᱦᱤᱞᱳᱜ ᱠᱟᱨᱟᱢ ᱮᱱᱦᱤᱞᱳᱜ ᱫᱚ ᱱᱚᱝᱠᱟ ᱟᱹᱭᱩᱵ ᱛᱚᱨᱟ ᱨᱮᱜᱮ ᱡᱮ ᱱᱚᱝᱠᱟ ᱢᱟᱺᱡᱷᱤ ᱱᱟᱭᱠᱮ ᱠᱚ ᱟᱛᱮᱫ ᱤᱭᱟᱹ ᱢᱟᱜ ᱞᱮ ᱪᱟᱞᱟᱜ ᱛᱟᱦᱮᱸᱫ ᱵᱟᱭᱨᱟ ᱰᱟᱺᱜᱭᱟ. ᱠᱚᱲᱟ ᱟᱛᱮ ᱩᱱᱠᱤᱱ ᱠᱤᱱ ᱜᱚᱜ ᱟᱹᱜᱩᱭᱟ ᱚᱱᱟ ᱫᱚ ᱟᱨ ᱚᱸᱰᱮ ᱪᱟᱞᱟᱣ ᱠᱟᱛᱮᱫ ᱯᱩᱡᱟᱹ ᱯᱟᱥᱟ ᱡᱟᱦᱟᱸ ᱞᱮᱠᱟ ᱵᱤᱱ ᱞᱟᱹᱭ ᱠᱮᱫᱟ ᱟᱵᱤᱱ ᱯᱩᱡᱟᱹ ᱯᱟᱥᱟ
ᱩᱱ ᱠᱤᱱ ᱜᱚᱜ ᱟᱹᱜᱩᱭᱟ ᱩᱱᱠᱤᱱ ᱫᱚ ᱢᱟᱨᱟ ᱯᱮ ᱫᱚᱦᱚ ᱠᱤᱱᱟ ᱟᱨᱠᱤ ᱠᱟᱨᱟᱢ ᱨᱮ ᱦᱳᱭᱥᱮ
ᱦᱮᱸ ᱦᱮᱸ
ᱦᱮᱸ ᱟᱨ ᱢᱟᱨᱟᱦᱟ ᱢᱟᱱᱮ ᱟᱯᱮᱚ ᱢᱟᱱᱮ ᱪᱮᱫ ᱞᱮᱠᱟ ᱯᱮ ᱫᱚᱦᱚ ᱠᱚᱜᱮᱭᱟ ᱢᱟᱱᱮ ᱟᱞᱮᱥᱮᱫ ᱢᱟ ᱱᱚᱝᱠᱟ ᱧᱮᱞᱚᱜ ᱠᱟᱱᱟ ᱯᱮ ᱵᱚᱪᱷᱚᱨᱞ ᱞᱮ ᱫᱚᱦᱚ ᱠᱚᱣᱟ ᱟᱨᱠᱤ ᱠᱤ ᱩᱱᱠᱩᱜ ᱜᱮ ᱢᱟᱱᱮ ᱩᱱᱠᱤᱱ ᱡᱟᱦᱟᱸᱭ ᱠᱤᱱ ᱛᱟᱦᱮᱱᱟ ᱢᱟᱨᱦᱟ ᱛᱟᱦᱚᱞᱮ ᱩᱱᱠᱤᱱ ᱫᱚ ᱯᱮᱭᱟ ᱵᱚᱪᱷᱚᱨ ᱠᱤᱱ ᱛᱟᱦᱮᱱᱟ ᱟᱨ ᱡᱟᱦᱟᱸᱭ ᱠᱟᱨᱟᱢ ᱠᱚ ᱦᱟᱹᱨᱟ ᱢᱟᱱᱮ ᱩᱱᱠᱩ ᱦᱚᱸ ᱯᱮ ᱵᱚᱪᱷᱚᱨ ᱠᱚ ᱦᱟᱹᱨ ᱫᱟᱲᱮᱭᱟᱜᱼᱟ ᱯᱮ ᱵᱚᱪᱷᱚᱨ ᱠᱷᱚᱱ ᱡᱟᱹᱥᱛᱤ ᱢᱟᱱᱮ ᱠᱚᱢ ᱫᱚ ᱵᱟᱝ ᱜᱟᱱᱚᱜᱼᱟ ᱢᱟᱱᱮ ᱯᱮ ᱵᱚᱪᱷᱚᱨ ᱫᱚᱠᱚ ᱦᱟᱹᱨ ᱜᱮᱭᱟ ᱟᱨᱠᱤ
ᱦᱮᱸ ᱢᱟᱱᱮ ᱟᱵᱮᱱ ᱡᱟᱦᱟᱸ ᱵᱤᱱ ᱞᱟᱹᱭ ᱠᱮᱫᱟ ᱚᱱᱟ ᱱᱩᱠᱤᱱ ᱡᱟᱦᱟᱸᱭ ᱜᱚᱜ ᱟᱹᱜᱩᱭᱟ ᱢᱟᱱᱮ ᱚᱱᱠᱟ ᱯᱮ ᱵᱚᱪᱷᱚᱨ ᱚᱱᱠᱟ ᱫᱚ ᱵᱟᱝ ᱠᱟᱱᱟ ᱢᱟᱱᱮ ᱰᱟᱺᱜᱩᱭᱟᱹ ᱠᱚᱲᱟ ᱦᱩᱭ ᱞᱮᱱᱠᱷᱟᱱ ᱜᱮ ᱦᱩᱭᱩᱜᱜᱼᱟ ᱡᱟᱦᱟᱸ ᱢᱟᱱᱮ ᱯᱮ ᱵᱚᱪᱷᱚᱨ ᱚᱱᱠᱟ ᱫᱚ ᱵᱟᱝ ᱡᱮ ᱱᱚᱶᱟ ᱴᱟᱜ ᱵᱚᱪᱷᱚᱨ ᱵᱟᱭᱨᱟ ᱰᱟᱺᱜᱩᱣᱟ ᱠᱚᱲᱟ ᱡᱮ ᱩᱱᱠᱤᱱ ᱜᱮ ᱯᱚᱨᱮ ᱵᱚᱪᱷᱚᱨ ᱚᱱᱠᱟ ᱫᱚ ᱵᱟᱝ ᱠᱟᱱᱟ ᱯᱚᱨᱮᱨ ᱵᱚᱪᱷᱚᱨ ᱟᱨ ᱮᱴᱟᱜ ᱢᱟᱱᱮ ᱱᱚᱝᱠᱟ ᱰᱟᱺᱜᱩᱣᱟᱹ ᱠᱚᱲᱟ ᱜᱤᱫᱟᱹᱨ ᱦᱚᱲ ᱛᱟᱦᱮᱸ ᱞᱮᱱ ᱠᱷᱟᱡ ᱜᱮ᱾
ᱚ ᱟᱪᱪᱷᱟ ᱟᱪᱪᱷᱟ ᱛᱟᱦᱚᱞᱮ ᱟᱞᱮ ᱥᱮᱫ ᱫᱚ ᱚᱱᱠᱟ ᱚᱱᱠᱟ ᱧᱮᱞ ᱜᱟᱱᱚᱜ ᱠᱷᱟᱱ ᱟᱞᱮᱥᱮᱫ ᱫᱚ ᱢᱟᱱᱮ ᱯᱮ ᱵᱚᱪᱷᱚᱨ ᱠᱟᱛᱮ ᱠᱚ ᱤᱭᱟᱹᱭᱟ ᱠᱟᱨᱟᱢ ᱦᱚᱸᱠᱚ ᱦᱟᱹᱨᱟ ᱢᱟᱱᱮ ᱢᱟᱹᱭ ᱛᱟᱠᱚ ᱚᱸ ᱠᱟᱨᱟᱢ ᱠᱚᱠᱚ ᱦᱩᱭ ᱫᱟᱲᱮᱭᱟᱜᱼᱟ ᱯᱮ ᱵᱚᱪᱷᱚᱨ ᱟᱨ ᱡᱩᱫᱤ ᱡᱟᱹᱥᱛᱤ ᱠᱚ ᱦᱟᱹᱨᱟ ᱛᱟᱦᱚᱞᱮ ᱟᱨᱚ ᱢᱟᱱᱮ ᱯᱮ ᱵᱚᱪᱷᱚᱨ ᱢᱟᱱᱮ ᱪᱷᱚ ᱵᱚᱪᱷᱚᱨ ᱢᱟᱱᱮ ᱚᱱᱠᱟ ᱯᱮ ᱵᱚᱪᱷᱚᱨ ᱫᱚ ᱯᱩᱨᱟᱹ ᱞᱟᱜᱟᱜ ᱜᱮᱭᱟ ᱟᱨᱠᱤ ᱢᱟᱱᱮ᱾
ᱢᱟᱱᱮ ᱚᱱᱟ ᱫᱚ
ᱱᱚᱝᱠᱟ ᱧᱮᱞ ᱜᱟᱱᱚᱜᱼᱟ ᱚᱱᱟ ᱠᱟᱨᱟᱢ ᱫᱚ ᱢᱟᱱᱮ ᱡᱟᱦᱟᱸᱭ ᱢᱟᱨᱟ ᱠᱚᱠᱚ ᱛᱟᱦᱮᱱᱟ ᱩᱱᱠᱩ ᱫᱚ ᱯᱮ ᱵᱚᱪᱷᱚᱨ ᱜᱮᱠᱚ ᱛᱟᱦᱮᱱᱟ
ᱦᱮᱸ ᱢᱟᱱᱮ ᱡᱟᱦᱟᱸ ᱚᱱᱟ ᱠᱟᱨᱟᱢ ᱦᱩᱲᱩ ᱚᱱᱟ ᱫᱚ ᱢᱟᱱᱮ ᱟᱯᱮ ᱟᱯᱮ ᱥᱮᱫ ᱡᱟᱦᱟᱸ ᱞᱮᱠᱟ ᱟᱞᱮᱥᱮᱫ ᱦᱚᱸ ᱚᱱᱠᱟᱜᱮ ᱯᱮ ᱵᱚᱪᱷᱚᱨ ᱯᱮ ᱵᱚᱪᱷᱚᱨ ᱜᱮ᱾ ᱡᱟᱦᱟᱸ ᱟᱨ ᱡᱟᱦᱟᱸ ᱚᱱᱟ ᱤᱭᱟᱹᱛᱮ ᱚᱱᱟ ᱠᱟᱹᱴᱤᱡ ᱢᱚᱱᱮ ᱦᱚ ᱠᱟᱹᱴᱤᱡ ᱟᱞᱟᱫᱟ ᱧᱚᱜ ᱜᱮᱛᱟᱵᱚᱱᱟ᱾
ᱩ
ᱡᱟᱦᱟᱸ ᱟᱵᱮᱱ ᱡᱟᱦᱟᱸ ᱵᱮᱱ ᱞᱟᱹᱭ ᱠᱮᱫᱟ ᱯᱮ ᱵᱚᱪᱷᱚᱨ ᱠᱚ ᱜᱚᱜ ᱤᱫᱤᱭᱟ ᱟ ᱟᱞᱮ ᱥᱮᱫ ᱫᱚ ᱚᱱᱠᱟ ᱫᱚ ᱵᱟᱝ᱾ ᱟᱨ ᱡᱟᱦᱟᱸ ᱵᱷᱟᱥᱟᱱ